ᱦᱮᱞᱳ
ᱟᱡᱚᱢᱚᱜ ᱠᱟᱱᱟ ᱥᱮ ᱨᱚᱲ
ᱦᱮᱞᱳ
ᱞᱟ. ᱭ ᱫᱟ. ᱧ ᱟᱸᱡᱚᱢ ᱠᱟᱱᱟ
ᱦᱳᱭ ᱟᱸᱡᱚᱢᱚᱜ ᱠᱟᱱᱟ
ᱟᱵᱮᱱ ᱜᱮ ᱢᱮᱱ ᱵᱮᱱ ᱛᱟᱯᱚᱨᱮᱧ ᱞᱟᱹᱭᱫᱟ
ᱪᱮᱫ ᱪᱚᱝ
ᱟᱵᱮ ᱞᱟᱦᱟ ᱞᱟᱹᱭ ᱵᱤᱱ ᱛᱚᱵᱮ ᱤᱧ ᱞᱟᱹᱭᱟ
ᱪᱮᱫᱟᱜ
ᱡᱟᱦᱟᱸᱭ ᱟᱯᱷᱟ ᱞᱟᱹᱭ ᱵᱮᱱ ᱪᱮᱫ ᱟᱯᱮ ᱪᱮᱫ ᱪᱮᱫ ᱡᱷᱩ ᱪᱚᱝ ᱪᱮᱫ ᱪᱮᱫ ᱚᱱᱛᱮ ᱫᱚ ᱚᱱᱛᱮ ᱨᱮᱠᱚ ᱤᱭᱟᱹ ᱠᱚ ᱨᱚᱦᱚᱭ ᱟᱠᱟᱫᱟ ᱦᱩᱲᱩ ᱠᱚ ᱥᱮ ᱚᱱᱛᱮ ᱫᱚ ᱵᱟᱝ
ᱚ ᱚᱱᱟ ᱠᱚᱫᱚ ᱟᱣᱨᱤᱭᱟᱜ ᱟ ᱟᱨᱠᱤ
ᱱᱟᱥᱮᱱᱟᱜ ᱟᱵᱤᱱᱟᱜ ᱴᱟ ᱤᱭᱟᱹ ᱤᱭᱟᱹ ᱵᱟᱭ ᱧᱟᱢ ᱮᱫᱟ ᱴᱟᱣᱟᱨ ᱟᱵᱤᱱᱟᱜ
ᱪᱮᱫ ᱪᱚᱝ
ᱴᱟᱣᱟᱨ ᱠᱷᱩᱱᱴᱤᱡ ᱥᱮᱫ ᱦᱤᱡᱩᱜ ᱵᱤᱱ ᱤᱭᱟᱹ ᱵᱟᱭ ᱧᱟᱢᱮᱫ ᱛᱟᱵᱮᱱᱟ ᱴᱟᱣᱟᱨ
ᱜᱮᱫ ᱜᱮᱫ ᱟᱸᱡᱚᱢᱚᱜ ᱠᱟᱱᱟ
ᱴᱟᱣᱟᱨ ᱵᱟᱭ ᱦᱮᱸ ᱱᱤᱛᱚᱜ ᱟᱸᱡᱚᱢᱚᱜ ᱠᱟᱱᱟ ᱦᱤᱸ ᱦᱮᱸ ᱦᱮᱸ ᱱᱤᱛᱚᱜ ᱟᱡᱚᱢᱚᱜ ᱠᱟᱱᱟ
ᱚ ᱟᱪᱪᱷᱟ ᱴᱷᱤᱠ ᱜᱮᱭᱟ
ᱦᱮᱸ ᱦᱮᱸ ᱦᱩᱲᱩ ᱛᱚᱵᱮ ᱛᱤᱱ ᱥᱟᱸᱜᱤᱧ ᱯᱮ ᱨᱚᱦᱚᱭ ᱠᱮᱫᱟ
ᱟᱹᱣᱨᱤ ᱜᱮ ᱟᱣᱨᱤ ᱞᱮ ᱫᱷᱩᱨᱟᱜ-ᱟ
ᱛᱚ ᱱᱚᱝᱠᱟ ᱟᱨ ᱱᱚᱝᱠᱟ ᱫᱚ ᱦᱚᱞᱟ ᱢᱟᱫᱷᱮᱨ ᱵᱟᱭ ᱫᱟᱜ ᱟᱠᱟᱫᱟ
ᱵᱟᱝ-ᱟ ᱫᱟᱜ ᱫᱚᱭ ᱫᱟᱜ ᱟᱠᱟᱫᱟ ᱢᱮᱱᱠᱷᱟᱱ ᱚᱱᱠᱟ ᱨᱚᱦᱚᱭ ᱞᱮᱠᱟ ᱫᱚ ᱵᱟᱭ ᱫᱟᱜ ᱟᱠᱟᱫᱟ᱾
ᱱᱚᱛᱮ ᱛᱮ ᱫᱟᱜ ᱫᱟᱜ ᱯᱮ ᱫᱤᱱ ᱫᱚ ᱵᱷᱟᱜᱮ ᱫᱟᱜ ᱠᱮᱫ-ᱟ ᱯᱮ ᱫᱤᱱ ᱫᱚ ᱱᱚᱝᱠᱟ ᱤᱭᱟᱹ ᱠᱚᱨᱮ ᱫᱟᱜ ᱯᱮᱨᱮᱡ ᱟᱠᱟᱱᱟ ᱱᱚᱠᱟ ᱠᱷᱮᱛ ᱠᱚᱨᱮ ᱦᱚᱸ ᱫᱟᱜ ᱯᱮᱨᱮᱡ ᱟᱠᱟᱱ ᱜᱮᱭᱟ᱾ ᱠᱷᱮᱛ ᱠᱚ ᱫᱟᱜ ᱯᱮ ᱵᱷᱟᱜᱤ ᱫᱟᱜ ᱠᱮᱫ ᱯᱮ ᱫᱤᱱ ᱫᱚ᱾ ᱱᱟᱥᱮ ᱱᱟᱜ ᱟᱯᱮ ᱴᱟᱣᱟᱨ ᱵᱟᱭ ᱧᱟᱢ ᱮᱫᱟ ᱟᱰᱤᱡᱩᱨ ᱤᱭᱟᱹ ᱰᱤᱥᱴᱟᱵ ᱠᱟᱱᱟ᱾ ᱠᱟᱴᱟᱣ ᱠᱟᱴᱟᱣ ᱟᱸᱡᱚᱢᱚᱜ ᱠᱟᱱᱟ᱾
ᱚ ᱱᱤᱛᱚᱜ ᱵᱮᱱ ᱟᱸᱡᱚᱢ ᱮᱫᱟ?
ᱦᱮᱞᱳ ᱦᱮᱸ ᱦᱮᱸ ᱱᱤᱛᱚᱜ ᱵᱷᱟᱹᱜᱮ ᱵᱷᱟᱹᱜᱮ ᱦᱮᱸ ᱟᱨ ᱦᱚᱸ ᱚᱱᱠᱟᱠᱟ ᱠᱟᱱᱟ ᱰᱤᱥᱴᱟᱵᱽᱮᱫ ᱜᱮᱭᱟᱭ ᱦᱮᱞᱳ ᱰᱤᱥᱴᱟᱵᱽᱮᱫ ᱛᱟᱵᱩᱱᱟ ᱚ ᱱᱤᱛᱚᱜ ᱫᱚ ᱟᱸᱡᱚᱢᱚᱜ ᱠᱟᱱᱟ᱾ ᱱᱚᱛᱮ ᱫᱚ ᱟᱨ ᱯᱮ ᱫᱤᱱ ᱫᱚ ᱵᱷᱟᱜᱤ ᱫᱟᱜ ᱡᱚᱨᱚ ᱮᱱᱟ ᱟᱫᱚ ᱚᱠᱟ ᱠᱚᱨᱮ ᱠᱟᱴᱟᱣ ᱠᱟᱛᱮ ᱟᱸᱡᱚᱢᱚᱜ ᱠᱟᱱᱟ ᱠᱟᱴᱟᱣ ᱠᱟᱛᱮ ᱟᱸᱡᱚᱢᱚᱜ ᱠᱟᱱᱟ᱾ ᱚᱱᱠᱟ ᱠᱟᱴᱟ ᱠᱚᱴᱟ ᱟᱡᱚᱜ ᱠᱟᱱᱟ ᱢᱚᱡᱽ ᱢᱚᱡᱽ ᱛᱮ ᱵᱟᱝ ᱟᱡᱚᱜ ᱠᱟᱱᱟ ᱚᱲᱚᱜ ᱯᱷᱮᱨᱮᱥ ᱵᱟᱝ ᱟᱸᱡᱚᱢᱚᱜ ᱠᱟᱱᱟ ᱨᱚᱲ ᱮᱴᱟᱜ ᱥᱮᱫ ᱡᱚᱫᱤ ᱵᱚᱱ ᱦᱮᱡ ᱠᱚᱜ-ᱟ ᱮᱰᱮ ᱵᱷᱟᱹᱜᱤ ᱠᱚᱜ-ᱟ ᱴᱟᱣᱟᱨ ᱥᱮᱫ ᱠᱟᱹᱴᱤᱡ ᱵᱤᱱ ᱡᱚᱫᱤ ᱵᱤᱱ ᱥᱮᱱ ᱠᱚᱜ-ᱟ ᱵᱷᱟᱹᱜᱤ ᱠᱚᱜ-ᱟ᱾
ᱦᱳᱭ ᱛᱚ ᱟᱸᱡᱚᱢᱚᱜ ᱠᱟᱱᱟ